ᱟᱸ ᱡᱚᱦᱟᱨ ᱜᱮ᱾
ᱦᱮᱸ ᱟᱸᱡᱚᱢᱚᱜ ᱧᱟᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ᱾
ᱚᱻ
ᱛᱟᱯᱚᱨᱮ ᱜᱚᱝᱠᱮ ᱛᱟᱦᱞᱮ, ᱦᱮᱸ ᱜᱚᱝᱠᱮ ᱢᱚᱸᱡᱽ ᱵᱟᱲᱟᱜ ᱜᱮ᱾
ᱚ᱾
ᱜᱚᱝᱠᱮ ᱛᱟᱞᱦᱮ ᱟᱢ?
ᱦᱮᱸ ᱵᱟᱭ ᱟᱸᱡᱚᱡᱚᱢᱚᱜ ᱠᱟᱱᱟ ᱠᱟᱹᱴᱤᱡ ᱱᱮᱴᱳᱣᱟᱠ ᱢᱟᱱᱮ ᱯᱚᱵᱮᱞᱮᱢᱚᱜ ᱠᱟᱱᱟ᱾ ᱠᱟᱹᱴᱤᱡ ᱞᱟᱹᱭ ᱵᱤᱱ ᱪᱮᱫ ᱵᱤᱱ ᱞᱟᱹᱭ ᱮᱜᱛᱮᱦᱮᱸ?
ᱞᱟᱹᱭ ᱫᱤᱧ ᱜᱚᱝᱠᱮ ᱛᱟᱞᱦᱮ ᱟᱢ ᱫᱚ ᱢᱚᱪᱜᱮᱭᱟᱢ?
ᱢᱚᱸᱡᱽ ᱜᱮᱭᱟᱢ ᱵᱟᱝ᱾
ᱦᱮᱸ ᱢᱚᱡᱽ ᱜᱮ᱾
ᱟᱢᱟᱜ ᱵᱟᱝ ᱟᱸᱡᱚᱢ ᱟᱪᱪᱷᱟᱻ ᱟᱪᱪᱷᱟᱻ ᱟᱪᱪᱷᱟ ᱟᱪᱪᱷᱟᱻ᱾ ᱛᱟᱦᱞᱮ ᱜᱚᱢᱠᱮ ᱛᱟᱦᱞᱮ ᱚᱝᱠᱟ ᱪᱮᱫ ᱠᱚᱢ ᱠᱟᱹᱢᱤ ᱵᱟᱲᱟᱭ ᱫᱟ?
ᱠᱟᱹᱢᱤ ᱠᱟᱹᱢᱤ ᱫᱚ ᱵᱚᱞᱛᱮ ᱦᱩᱭᱩᱜ ᱜᱮᱭᱟ ᱟᱨ ᱱᱚᱝᱠᱟ ᱫᱚ ᱠᱟᱹᱢᱤ ᱫᱚ ᱱᱚᱝᱠᱟ ᱴᱩᱠᱤ ᱴᱟᱠᱤ ᱢᱚᱴᱟᱢᱩᱴᱤ ᱡᱷᱚᱼᱼ ᱛᱚ ᱠᱟᱹᱢᱤ ᱜᱮ ᱵᱟᱲᱟᱭ ᱦᱮᱱᱟᱜᱼᱟ᱾ ᱟᱨ ᱚᱝᱠᱟ ᱫᱚᱼᱼ ᱢᱟᱱᱮ ᱯᱮᱥᱟᱜᱚᱛᱚ ᱫᱤᱠ ᱫᱤᱭᱮ ᱫᱚ ᱚᱝᱠᱟ ᱠᱟᱹᱢᱤ ᱫᱚ ᱵᱟᱭ ᱦᱩᱭᱩᱜᱼᱟ᱾ ᱯᱟᱲᱦᱟᱣ ᱜᱮ ᱦᱳᱭᱳᱜ ᱜᱮᱭᱟ᱾ ᱯᱟᱲᱟᱥᱩᱱᱟ ᱠᱚ ᱦᱩᱭᱩᱜ ᱜᱮᱭᱟ ᱟᱨ ᱪᱮᱫ᱾
ᱟᱪᱪᱷᱟ ᱟᱪᱪᱷᱟ ᱟᱪᱪᱷᱟ ᱟᱪᱪᱷᱟ ᱛᱟᱦᱞᱮ ᱜᱚᱝᱠᱮ ᱛᱟᱦᱚᱞᱮ ᱟᱯᱮ ᱫᱤᱥᱚᱢ ᱫᱚ ᱚᱠᱟ ᱞᱮᱠᱟ?
ᱟᱞᱮ ᱫᱤᱥᱚᱢ ᱫᱚ
ᱜᱚᱝᱠᱮ ᱵᱟᱦᱨᱮ ᱫᱤᱥᱚᱢ ᱦᱮᱸᱥᱮ ᱟᱫᱚ ᱚᱝᱠᱟ ᱟᱹᱛᱩ ᱫᱚ ᱵᱟᱝᱟ ᱵᱟᱡᱟᱨ ᱜᱮ ᱦᱮᱱᱟᱜᱼᱟ᱾ ᱟᱫᱚᱻ ᱵᱟᱡᱟᱨ ᱫᱤᱥᱚᱢ ᱜᱮᱠᱚ ᱞᱟᱹᱭᱟ ᱚᱱᱛᱮ ᱫᱚ᱾ ᱟᱨ ᱜᱚ ᱼᱼ
ᱟᱪᱪᱷᱟ ᱟᱹᱰᱤ ᱱᱟᱯᱟᱭ ᱟᱞᱮ ᱟᱞᱮ ᱫᱚ ᱱᱚᱛᱮ ᱫᱚ ᱵᱤᱨ ᱫᱤᱥᱚᱢ᱾
ᱚᱻ ᱟᱫᱚ ᱜᱚᱝᱠᱮ ᱟᱫᱚ ᱵᱤᱨ ᱫᱤᱥᱚᱢ ᱢᱟ ᱵᱤᱨ ᱫᱤᱥᱚᱢ ᱟᱫᱚ ᱱᱚᱝᱠᱟ ᱛᱤᱱᱟᱹᱜ ᱢᱟᱨᱟᱝ ᱢᱟᱨᱟᱝ ᱵᱤᱨ ᱠᱚ ᱦᱮᱱᱟᱜᱼᱟ᱾ ᱟᱫᱚ ᱚᱱᱛᱮ ᱟᱯᱮ ᱚᱱᱛᱮ ᱫᱚ᱾
ᱟᱞᱮ ᱥᱮᱫ ᱢᱟ ᱮᱠᱫᱚᱢ ᱥᱟᱨᱡᱚᱢ ᱵᱤᱨ ᱦᱮᱱᱟᱜᱼᱟ ᱟᱹᱰᱤ ᱢᱟᱨᱼᱼ ᱢᱟᱱᱮ ᱵᱟᱜᱟᱱ ᱢᱟᱱᱮ ᱵᱤᱨ ᱨᱮᱱᱟᱜ ᱢᱩᱪᱟᱹᱫ ᱜᱮ ᱵᱟᱹᱱᱩᱜᱼᱟ ᱾ ᱢᱟᱱᱮ ᱵᱤᱨ ᱨᱮ ᱢᱤᱫᱷᱟᱢ ᱵᱚᱞᱚᱭᱱᱟ ᱵᱟᱝᱼᱼ ᱮᱠᱫᱚᱢ ᱮᱠᱫᱚᱢ ᱟᱫᱚ ᱩᱛᱟᱹᱨᱚᱜ ᱟᱢ᱾
ᱟᱫᱚ ᱜᱚᱝᱠᱮ ᱵᱤᱨ ᱫᱚ ᱡᱮᱦᱮᱛᱩ ᱪᱟᱞᱟᱜ ᱪᱟᱞᱟᱣ ᱦᱩᱭᱩᱜ ᱜᱮᱭᱟ ᱥᱮ ᱵᱟᱝ ᱟᱫᱚ ᱵᱤᱨ ᱥᱮ ᱵᱤᱨ ᱠᱚᱥᱮᱛ᱾
ᱦᱮᱸ ᱵᱤᱨ ᱛᱟᱞᱟ ᱨᱮᱜᱮ ᱚᱲᱟᱜ ᱛᱟᱞᱮ ᱢᱟᱱᱮ ᱵᱤᱨ ᱵᱤᱨ ᱫᱚ ᱮᱠᱫᱚᱢ ᱵᱤᱨ ᱫᱚ ᱥᱚᱵ ᱥᱚᱢᱚᱭᱼᱼ ᱥᱚᱢᱚᱭ ᱟᱞᱮ ᱥᱟᱞᱟᱜ ᱜᱮ ᱦᱮᱱᱟᱜᱼᱟ᱾ ᱮᱠᱫᱚᱢ ᱡᱚᱴᱮᱫ ᱠᱟᱛᱮᱜ ᱾
ᱟᱫᱚ ᱜᱚᱝᱠᱮ ᱛᱟᱦᱚᱞᱮ ᱵᱤᱨ ᱠᱚᱨᱮ ᱫᱚ ᱪᱟᱞᱟᱣ ᱵᱟᱲᱟ ᱦᱩᱭᱩᱜ ᱜᱮᱭᱟ ᱛᱟᱦᱚᱞᱮ ᱛᱟᱦᱚᱞᱮ ᱟᱫᱚ ᱵᱤᱨ ᱠᱚᱨᱮ ᱫᱚ ᱪᱮᱫ ᱡᱤᱱᱤᱥ ᱠᱚ ᱚᱱᱠᱟ ᱧᱟᱢᱚᱜᱼᱟ᱾ ᱚᱝᱠᱟ᱾ ᱞᱟᱹᱠᱛᱤᱭᱟᱱ ᱡᱟᱦᱟᱸ
ᱦᱮᱸ ᱧᱟᱯ ᱟᱪᱪᱷᱟ ᱟᱪᱪᱷᱟ, ᱞᱟᱹᱠᱛᱤᱭᱟᱱ ᱡᱤᱱᱤᱥ ᱢᱟ ᱟᱹᱰᱤ ᱭᱟᱱ ᱜᱮ ᱟᱹᱰᱤ ᱜᱟᱱ ᱜᱮ ᱧᱟᱢᱚᱜᱼᱟ, ᱥᱟᱨᱡᱚᱢ ᱵᱤᱨ ᱨᱮᱫᱚ᱾ ᱦᱮᱸᱥᱮ ᱢᱟᱱᱮ ᱡᱩᱫᱤᱢ ᱞᱟᱹᱭ ᱠᱷᱟᱱ ᱟᱹᱰᱤ ᱨᱚᱠᱚᱢ ᱡᱤᱱᱤᱥ ᱧᱟᱢᱚᱜᱼᱟ, ᱡᱮᱢᱚᱱ ᱥᱟᱵ ᱢᱮ ᱱᱚᱛᱮ ᱢᱚᱱᱮ ᱵᱟᱝ ᱧᱟᱢᱚᱜ ᱞᱮᱠᱟᱱ ᱡᱤᱱᱤᱥ ᱵᱟᱹᱱᱩᱜᱼᱟ, ᱥᱟᱱᱟᱢ ᱢᱟᱱᱮ ᱚᱠᱛᱚ ᱱᱟᱹᱯᱤᱛ ᱧᱟᱢᱚᱜᱼᱟ ᱟᱨᱠᱤ ᱢᱟᱱᱮ ᱡᱷᱚᱛᱚ ᱨᱮᱱᱟᱜ ᱜᱮ ᱱᱤᱛᱚᱜ ᱚ ᱱᱤᱛᱚᱜ ᱫᱚ ᱱᱚᱣᱟ ᱯᱚᱨᱮ ᱚᱠᱛᱚ ᱫᱚ ᱦᱟᱱᱟ ᱦᱮᱸᱥᱮ, ᱡᱮᱢᱚᱱ ᱱᱤᱛᱚᱜ ᱫᱚ ᱫᱟᱜ ᱫᱤᱱ ᱦᱮᱸ ᱥᱮ᱾
ᱟᱪᱪᱷᱟ᱾
ᱡᱮᱢᱚᱱ ᱫᱟᱜ ᱫᱤᱱ ᱱᱤᱛᱚᱜ ᱫᱚ ᱡᱮᱢᱚᱱ ᱯᱩᱴᱠᱟᱹ ᱠᱚ ᱟᱹᱰᱤ ᱡᱳᱨ ᱠᱚ ᱧᱟᱢᱚᱜᱼᱟ, ᱯᱩᱴᱠᱟᱹ ᱠᱚ ᱳᱫ ᱠᱚ ᱟᱹᱰᱤ ᱡᱳᱨ ᱧᱟᱢᱚᱜᱼᱟ,
ᱟᱪᱪᱷᱟ ᱜᱚᱢᱠᱮ ᱦᱮᱸ ᱮ ᱯᱩᱴᱠᱟᱹ ᱦᱟᱸᱜ-ᱟ ᱯᱩᱴᱠᱟᱹ ᱫᱚ ᱱᱟᱣᱟ ᱜᱮ ᱧᱩᱛᱩᱢ ᱞᱤᱧ ᱟᱸᱡᱚᱢ ᱠᱮᱜᱼᱟ ᱦᱟᱸᱜ-ᱟ ᱱᱟ ᱡᱤᱱᱤᱥ ᱴᱟ ᱠᱟᱹᱴᱤᱡ ᱵᱩᱡᱷᱟᱹᱣ ᱞᱤᱧ ᱵᱮᱱ ᱥᱮ, ᱯᱩᱴᱠᱟᱹ ᱡᱤᱱᱤᱥᱴᱟ ᱫᱚ ᱪᱮᱫ ᱞᱮᱠᱟ ᱡᱮ
ᱟᱪᱪᱷᱟ ᱟᱪᱪᱷᱟ ᱯᱩᱴᱠᱟᱹ ᱦᱮᱸ ᱵᱟᱝ?
ᱦᱮᱸ᱾
ᱯᱩᱴᱠᱟᱹ ᱫᱚ ᱡᱟᱦᱟᱸ ᱫᱚᱠᱚ ᱞᱟᱹᱭᱫᱟ ᱵᱟᱝᱞᱟ ᱛᱮᱠᱚ ᱞᱟᱹᱭ ᱮᱫᱟ, ᱡᱟᱦᱟᱸ ᱫᱚᱠᱚ ᱢᱮᱛᱟ ᱠᱚ ᱠᱟᱱᱟ ᱠᱩᱨᱠᱩᱴ ᱪᱷᱟᱹᱛᱩ᱾
ᱠᱩᱨᱠᱩᱴ ᱪᱷᱟᱹᱛᱩ ᱵᱟ?
ᱦᱮᱸ, ᱦᱟᱝᱠᱩ ᱡᱟᱦᱟᱸ ᱜᱳᱞ ᱜᱳᱞ ᱠᱚ ᱦᱩᱭᱩᱜᱼᱟ᱾
ᱟᱪᱪᱷᱟ ᱟᱪᱪᱷᱟ ᱟᱪᱪᱷᱟ, ᱱᱤᱛᱚᱜ ᱫᱚᱞᱤᱧ ᱵᱩᱡᱷᱟᱹᱣ ᱧᱟᱢ ᱠᱮᱜᱼᱟ᱾
ᱠᱟᱜ, ᱚᱱᱠᱟ ᱢᱟᱱᱮ ᱵᱟᱱᱟ ᱵᱟᱡᱟᱨ ᱱᱟᱜᱟᱨ ᱠᱚᱨᱮᱜ ᱫᱚ ᱱᱟᱸᱜ ᱠᱷᱟᱱ ᱠᱚ ᱟᱹᱠᱷᱨᱤᱧ ᱛᱚᱵᱤᱱ ᱧᱮᱞᱟ ᱠᱟᱜ ᱠᱚᱜᱮᱭᱟ, ᱡᱚᱢ ᱠᱚᱫᱚ ᱵᱤᱱ ᱡᱚᱢ ᱠᱟᱜ ᱠᱚ ᱪᱚ ᱵᱟᱝ ᱪᱚᱝ ᱱᱟᱜ ᱠᱷᱟᱱ?
ᱦᱮᱸ ᱦᱮᱸ ᱦᱤᱛᱚᱜ ᱫᱚ ᱦᱩᱫᱤᱥ ᱞᱤᱧ ᱧᱟᱢ ᱠᱮ᱾
ᱟᱪᱪᱷᱟ ᱟᱪᱪᱷᱟ᱾ ᱛᱚ ᱟᱫᱚ, ᱚᱱᱟ ᱩᱱᱠᱩ ᱯᱩᱴᱠᱟᱹ ᱠᱚᱠᱚ ᱧᱟᱢᱚᱜᱼᱟ ᱟᱨᱠᱤ ᱩᱱᱠᱩ ᱯᱩᱴᱠᱟᱹ ᱟᱫᱚ ᱚᱛ ᱞᱟᱛᱟᱨ ᱨᱮᱠᱚ ᱛᱟᱦᱮᱸᱱᱟ᱾
ᱟᱪᱪᱷᱟ᱾
ᱦᱮᱸᱥᱮ, ᱟᱫᱚ ᱩᱱᱠᱩ ᱯᱩᱴᱠᱟᱹ ᱯᱩᱴᱠᱟᱹ ᱥᱳᱲᱮ ᱟᱹᱰᱤ ᱡᱳᱨ ᱥᱮᱵᱮᱞᱟ, ᱡᱩᱫᱤ ᱱᱚᱣᱟ ᱥᱳᱲᱮ ᱵᱤᱱ ᱡᱚᱢᱟ ᱵᱟᱝ ᱮᱠᱫᱚᱢ ᱵᱟᱹᱵᱤᱱ ᱦᱤᱲᱤᱧ ᱫᱟᱲᱮᱜᱼᱟ, ᱦᱮᱸ ᱥᱮ᱾
ᱚᱻ ᱟᱫᱚ ᱜᱚᱝᱠᱮ ᱦᱚᱸᱜᱼᱚᱭ ᱥᱳᱲᱮ ᱫᱚ ᱵᱟᱠᱷᱟᱱ
ᱚᱱᱟᱫᱚ ᱱᱚᱝᱠᱟ ᱪᱮᱫᱠᱟ ᱯᱨᱚᱥᱮᱥ ᱠᱚ ᱦᱮᱱᱟᱜᱼᱟ, ᱠᱟᱹᱴᱤᱡ ᱵᱟᱲᱟᱭ ᱵᱟᱲᱟ ᱞᱮᱠᱷᱟᱱ ᱚᱲᱟᱜ ᱠᱚᱨᱮ ᱱᱚᱝᱠᱟ ᱤᱥᱤᱱ ᱵᱟᱲᱟ ᱦᱩᱭᱩᱜᱼᱟ,
ᱟᱪᱪᱷᱟ ᱟᱪᱪᱷᱟ, ᱯᱩᱴᱠᱟᱹ ᱥᱳᱲᱮ ᱦᱮᱸ ᱵᱟᱝ?
ᱦᱮᱸ᱾
ᱱᱚᱨᱢᱟᱞᱤ ᱟᱹᱰᱤ ᱠᱤᱪᱷᱩ ᱵᱚᱱ ᱥᱳᱲᱮᱭᱟ, ᱢᱮᱱᱠᱷᱟᱱ ᱯᱩᱴᱠᱟᱹ ᱥᱳᱲᱮ ᱫᱚ ᱠᱟᱹᱴᱤᱡ ᱵᱷᱮᱜᱟᱨ ᱜᱮᱭᱟ ᱦᱮᱸ ᱥᱮ᱾
ᱟᱪᱪᱷᱟ᱾
ᱛᱟᱦᱞᱮ ᱯᱩᱴᱠᱟᱹ ᱥᱳᱲᱮ ᱫᱚ ᱱᱟᱸᱜᱠᱷᱟᱱ ᱱᱚᱝᱠᱟ ᱦᱩᱭᱩᱜᱼᱟ, ᱢᱚᱱᱮ ᱠᱟᱜ ᱵᱤᱱ ᱦᱚᱭᱛᱚ ᱯᱩᱴᱠᱟᱹ ᱵᱤᱱ ᱦᱟᱞᱟᱝ ᱟᱹᱜᱩ ᱠᱮᱜ ᱠᱚᱣᱟ ᱦᱮᱸ ᱥᱮ᱾
ᱟᱪᱪᱷᱟ᱾
ᱦᱟᱞᱟᱝ ᱟᱹᱜᱩ ᱠᱟᱛᱮᱜ ᱟᱫᱚ ᱩᱱᱠᱩ ᱜᱷᱟᱸᱥᱟᱣ ᱠᱚ ᱦᱩᱭᱩᱜᱼᱟ, ᱢᱟᱱᱮ ᱴᱩᱯᱞᱟᱹᱜ ᱨᱮ᱾ ᱢᱟᱱᱮ ᱡᱟᱦᱟᱸ ᱴᱩᱯᱞᱟᱹᱜ ᱫᱚᱠᱚ ᱞᱟᱹᱭ ᱫᱟ ᱚᱱᱟ ᱢᱟᱜ ᱛᱮ ᱡᱟᱦᱟᱸ ᱠᱚ ᱵᱮᱱᱟᱣᱟ᱾
ᱟᱪᱪᱷᱟ, ᱟᱪᱪᱷᱟ ᱜᱚᱝᱠᱮ ᱛᱟᱦᱞᱮ ᱟᱞᱮ ᱱᱚᱛᱮ ᱢᱟ ᱚᱝᱠᱟ ᱴᱩᱯ ᱯᱩᱞᱳᱜ ᱢᱟ ᱚᱝᱠᱟ, ᱵᱟᱡᱟᱨ ᱫᱤᱥᱚᱢ ᱛᱚ, ᱟᱫᱚ ᱵᱟᱠᱚ ᱵᱮᱵᱚᱦᱟᱨ ᱜᱮᱭᱟ ᱟᱫᱚ ᱪᱮᱞᱮᱠᱟ ᱪᱮᱫ? ᱞᱮᱠᱟᱨᱮ ᱚᱝᱠᱟ ᱜᱷᱟᱸᱥᱟᱣ ᱦᱩᱭᱩᱜᱼᱟ, ᱛᱟᱞᱮ ᱠᱷᱟᱱ ᱵᱷᱟᱜᱤᱜᱼᱟ ᱛᱟᱦᱞᱮ᱾
ᱢᱟᱱᱮ ᱢᱟᱫ ᱨᱮᱱᱟᱜ ᱴᱩᱯᱞᱟᱹᱜ ᱡᱟᱦᱟᱸ ᱫᱚᱠᱚ ᱵᱮᱱᱟᱣᱟ᱾ ᱢᱟᱫ ᱠᱩᱧᱪᱤ ᱛᱮ ᱡᱟᱦᱟᱸ ᱠᱚ ᱵᱮᱱᱟᱣᱟ, ᱚᱱᱟ ᱦᱟᱴ ᱠᱚᱨᱮᱜ ᱠᱚ ᱟᱹᱠᱷᱨᱤᱧᱟ ᱦᱮᱸ ᱥᱮ᱾
ᱦᱮᱸ᱾
ᱟᱫᱚᱢ ᱚᱱᱟ ᱚᱱᱟ ᱯᱩᱴᱠᱟᱹ ᱚᱱᱟᱨᱮ ᱟᱹᱰᱤ ᱪᱮᱨᱦᱟ ᱠᱚ ᱜᱷᱟᱥᱟᱜ-ᱟ, ᱮᱸᱲᱮ ᱠᱷᱟᱱ ᱫᱚᱠᱚ ᱢᱟᱱᱮ ᱠᱚ ᱚᱱᱟ ᱡᱟᱦᱟᱸ ᱦᱮᱸᱫᱮ ᱦᱮᱸᱫᱮ ᱛᱟᱦᱮᱱ ᱛᱟᱠᱚ ᱚᱱᱟ ᱠᱚ ᱥᱟᱯᱟᱜ-ᱟ ᱟᱠᱚ ᱾
ᱟᱪᱪᱷᱟ ᱟᱪᱪᱷᱟ ᱾
ᱟᱪᱪᱷᱟ, ᱫᱤᱭᱮ ᱚᱱᱟ ᱵᱤᱱ ᱥᱟᱯᱟ ᱠᱮᱜ ᱠᱚᱣᱟ ᱦᱮᱸᱥᱮ, ᱥᱟᱯᱟ ᱠᱟᱛᱮ ᱟᱫᱚ ᱵᱤᱱ ᱜᱮᱫ ᱠᱚᱣᱟ ᱛᱟᱞᱟᱛᱮ ᱾
ᱟᱪᱪᱷᱟ ᱾
ᱜᱮᱫ ᱠᱟᱛᱮ ᱟᱫᱚ ᱨᱚᱥᱩᱱ ᱠᱚ ᱯᱮᱸᱭᱟᱪ ᱠᱚ, ᱟᱨ ᱚᱱᱠᱟ ᱠᱟᱛᱮ ᱡᱟᱦᱟᱸ ᱫᱚ ᱯᱨᱳᱥᱮᱥ ᱦᱮᱱᱟᱜ-ᱟ ᱥᱳᱲᱮ ᱨᱮᱱᱟᱜ ᱟᱫᱚ ᱚᱱᱠᱟ ᱜᱮ ᱥᱮᱢ ᱴᱩ ᱥᱮᱢ ᱜᱮ ᱤᱭᱟᱹᱜ-ᱟ, ᱢᱮᱱᱠᱷᱟᱱ ᱯᱩᱴᱠᱟᱹ ᱞᱟᱦᱟᱛᱮ ᱥᱳ ᱤᱭᱟᱹ ᱢᱟᱱᱮ ᱥᱩᱱᱩᱢ ᱨᱮ ᱠᱟᱹᱴᱤᱡ ᱵᱷᱟᱹᱡᱤ ᱠᱚ ᱦᱩᱭᱩᱜ-ᱟ ᱾
ᱟᱪᱪᱷᱟ, ᱢᱟᱱᱮ ᱢᱚᱸᱡᱽ ᱜᱮᱠᱚ ᱵᱩᱡᱷᱟᱹᱜ-ᱟ ᱟᱨ ᱪᱮᱜ ᱱᱚᱝᱠᱟ ᱾
ᱦᱮᱸ, ᱟᱹᱰᱤ ᱢᱚᱸᱡᱽ, ᱢᱟᱱᱮ ᱢᱤᱫ ᱫᱷᱟᱹᱣ ᱵᱤᱱ ᱡᱚᱢ ᱞᱮᱠᱷᱟᱱ ᱵᱟᱵᱤᱱ ᱦᱤᱲᱤᱧᱟ ᱛᱤᱥ ᱨᱮᱦᱚᱸ ᱾ ᱚᱱᱠᱟ ᱞᱮᱠᱟ ᱢᱚᱸᱡᱽ, ᱡᱟᱦᱟᱸ ᱛᱤᱥ ᱟᱞᱮ ᱥᱮᱜ ᱱᱚᱝ ᱠᱟ ᱦᱤᱡᱩᱜ ᱵᱤᱱ ᱯᱩᱴᱠᱟᱹ ᱥᱳᱲᱮ ᱫᱚᱞᱤᱧ ᱡᱚᱢ ᱦᱚᱪᱚ ᱵᱤᱱᱟ ᱾
ᱟᱪᱪᱷᱟ ᱟᱪᱪᱷᱟ, ᱴᱟᱹᱯᱩ ᱛᱟᱦᱞᱮ ᱜᱚᱝᱠᱮ ᱟᱫᱚ ᱯᱩᱴᱠᱟᱹ ᱫᱚ ᱟᱫᱚ ᱟᱹ ᱢᱟᱱᱮ ᱪᱮᱫ ᱞᱮᱠᱟᱧ ᱞᱮᱭᱟ ᱞᱮᱭᱟ ᱞᱤᱧ ᱡᱮ, ᱢᱟᱱᱮ ᱯᱨᱳᱛᱛᱮᱠ ᱥᱤᱡᱤᱱ ᱜᱮ ᱧᱟᱢᱚᱜ-ᱟ ᱥᱮ ᱱᱚᱝᱠᱟ ᱢᱤᱫᱴᱟᱝ ᱟᱞᱟᱫᱟ ᱟᱞᱟᱫᱟ ᱱᱚᱝᱠᱟ ᱤᱭᱟᱹ ᱨᱮ ᱦᱩᱭᱩᱜ-ᱟ?
ᱵᱟᱝᱟ ᱵᱟᱝᱟ, ᱯᱩᱴᱠᱟᱹ ᱫᱚ ᱱᱚᱝᱠᱟ ᱠᱟᱱᱟ, ᱯᱩᱴᱠᱟᱹ ᱫᱚ ᱦᱩᱭᱩᱜ ᱠᱟᱱᱟ ᱱᱚᱣᱟ ᱫᱟᱜ ᱫᱤᱱ ᱜᱮᱠᱚ ᱧᱟᱢᱚᱜ-ᱟ ᱾
ᱱᱚᱣᱟ ᱫᱟᱜ ᱡᱟᱹᱯᱩᱫ ᱫᱤᱱ ᱜᱮ ᱫᱚ ᱵᱟ?
ᱦᱮᱸ, ᱦᱮᱸ ᱦᱮᱸ ᱾ ᱫᱟᱜ ᱡᱟᱹᱯᱩᱫ ᱫᱤᱱ ᱜᱮ᱾ ᱛᱚ ᱯᱩᱴᱠᱟᱹ ᱫᱚ ᱵᱮᱱᱟᱜ ᱟᱠᱚ ᱱᱚᱝᱠᱟᱨᱮ ᱡᱮ, ᱚᱱᱮ ᱡᱮ ᱫᱟᱨᱮ ᱥᱟᱠᱟᱢ ᱠᱚ ᱥᱮᱭᱟ ᱠᱚᱜ-ᱟ ᱥᱮ ᱵᱤᱨ ᱨᱮᱫᱚ᱾
ᱦᱮᱸ ᱦᱮᱸ ᱦᱮᱸ᱾
ᱡᱟᱹᱥᱛᱤ ᱠᱟᱭᱛᱮ ᱥᱟᱨᱡᱚᱢ ᱵᱤᱨ ᱨᱮᱜᱮ ᱯᱩᱴᱠᱟᱹ ᱫᱚᱠᱚ ᱦᱩᱭᱩᱜ-ᱟ, ᱟᱠᱟᱥᱢᱟᱱᱤ ᱮᱴᱟᱜ ᱵᱤᱨ ᱠᱚᱨᱮ ᱫᱚ ᱯᱩᱴᱠᱟᱹ ᱫᱚ ᱠᱷᱩᱵ ᱠᱚᱢ ᱠᱚ ᱦᱩᱭᱩᱜ-ᱟ, ᱵᱟᱝ ᱞᱮᱠᱟ ᱜᱮ᱾
ᱟᱪᱪᱷᱟ ᱟᱪᱪᱷᱟ᱾
ᱢᱮᱱᱠᱷᱟᱱ ᱥᱟᱨᱞ ᱯᱟᱹᱦᱤᱞ ᱦᱟᱯᱲᱟᱢ ᱠᱚᱠᱚ ᱞᱟᱹᱭᱟ ᱡᱮ, ᱯᱩᱴᱠᱟᱹ ᱫᱚ ᱡᱮ ᱚᱱᱮ ᱡᱮ ᱥᱟᱨ ᱟᱸᱡᱚᱢ ᱥᱟᱠᱟᱢ ᱥᱮᱭᱟᱜ-ᱟ ᱥᱮ ᱡᱟᱦᱟᱸ, ᱟᱸᱡᱚᱢ ᱮᱫᱟ ᱵᱤᱱ? ᱟᱹᱵᱤᱱᱟᱜ ᱨᱚᱲ ᱠᱟᱹᱴᱤᱡ ᱦᱮᱸ, ᱦᱳᱭ᱾ ᱚᱱᱮ ᱡᱮ ᱯᱩᱴᱠᱟᱹ ᱠᱚ ᱚᱱᱮ ᱡᱮ, ᱥᱮᱭᱟᱜ-ᱟ ᱥᱮ ᱫᱟᱨᱮ ᱥᱟᱠᱟᱢ ᱚᱱᱟ ᱥᱟᱨᱡᱚᱢ ᱫᱟᱨᱮ ᱥᱟᱠᱟᱢ ᱨᱮᱱᱟᱜ ᱥᱮᱭᱟᱛᱮ ᱡᱟᱦᱟᱸ ᱦᱟᱥᱟᱨᱮ ᱢᱮᱥᱟᱜ-ᱟ ᱥᱮ ᱟᱸᱡᱚᱢ ᱮᱫᱟᱵᱤᱱ?
ᱦᱮᱞᱳ?
ᱞᱟᱹᱭ ᱫᱟᱹᱞᱤᱧ ᱟᱸᱡᱚᱢᱮᱫᱟ ᱵᱤᱱ ᱛᱚ?
ᱦᱮᱸ ᱦᱮᱸ, ᱟᱸᱡᱚᱢ ᱧᱟᱢᱟᱝ ᱠᱟᱱᱟ ᱾ᱞᱟᱹᱭ ᱵᱤᱱ?
ᱦᱳᱭ, ᱞᱟᱹᱭ ᱫᱟᱹᱞᱤᱧ ᱚᱱᱮ ᱡᱮ, ᱡᱟᱦᱟᱸ ᱯᱩᱴᱠᱟᱹ ᱠᱚ ᱥᱮᱭᱟᱜ ᱟᱥᱮ ᱤᱭᱟᱹ ᱡᱟᱦᱟᱸ ᱥᱟᱠᱟᱢ ᱥᱮᱭᱟᱜ ᱟᱥᱮ
ᱦᱮᱸ᱾
ᱚᱱᱟ ᱥᱟᱠᱟᱢ ᱥᱮᱭᱟ ᱠᱟᱛᱮ ᱫᱚ ᱡᱟᱦᱟᱸ ᱫᱚ ᱚᱱᱮ ᱢᱤᱫᱴᱟᱝ ᱦᱟᱥᱟᱨᱮ ᱢᱮᱥᱟᱜ-ᱟ, ᱚᱱᱟ ᱦᱟᱥᱟ ᱨᱮᱱᱟᱜ ᱛᱮᱜᱮ ᱟᱫᱚ ᱯᱩᱴᱠᱟᱹ ᱚᱴᱳᱢᱮᱴᱤᱠ ᱠᱚ ᱚᱸᱰᱮ ᱠᱚ ᱡᱟᱱᱟᱢᱚᱜ-ᱟ᱾
ᱚ᱾ ᱱᱚᱣᱟ ᱫᱚ ᱟᱹᱰᱤ ᱢᱟᱱᱮ ᱢᱟᱱᱮ ᱵᱟᱹᱞᱤᱧ ᱵᱟᱲᱟᱭ ᱠᱮᱭᱟ ᱟᱹᱵᱤᱱ ᱴᱷᱮᱱ ᱠᱷᱚᱱᱟᱜ ᱯᱨᱚᱛᱷᱚᱢ ᱜᱮᱞᱤᱧ ᱟᱸᱡᱚᱢ ᱠᱮᱜ-ᱟ, ᱟᱹᱰᱤ ᱵᱮᱥ ᱜᱮᱞᱤᱧ ᱵᱩᱡᱷᱟᱹᱣ ᱠᱮᱜ-ᱟ᱾ ᱛᱟᱦᱚᱞᱮ
ᱦᱮᱸ ᱟᱨ ᱡᱟᱦᱟ ᱱᱚᱣᱟ ᱱᱚᱣᱟ ᱡᱟᱦᱟᱸ ᱩᱱᱠᱩ ᱯᱩᱴᱠᱟᱹ ᱠᱚ ᱡᱟᱱᱟᱢᱼᱟ ᱯᱩᱴᱠᱟᱹ ᱡᱟᱱᱟᱢ ᱠᱟᱛᱮᱜ ᱦᱚᱯᱚᱱ ᱠᱷᱚᱱᱟᱜ ᱚᱠᱟ ᱨᱮ ᱠᱚ ᱢᱟᱨᱟᱝ ᱚᱜᱼᱟ ᱢᱟᱱᱮ ᱡᱮᱣᱮᱫ ᱜᱮᱭᱟ ᱠᱚ
ᱚ ᱟᱫᱚ ᱜᱚᱝᱠᱮ ᱟᱫᱚ ᱦᱚᱜᱼᱚᱭ ᱡᱮ ᱯᱩᱴᱠᱟᱹ ᱡᱟᱦᱟᱸ ᱵᱤᱱ ᱞᱟᱹᱭ ᱠᱮᱫᱼᱟ ᱯᱩᱴᱠᱟᱹ ᱯᱩᱴᱠᱟᱹ ᱥᱚᱲᱮ ᱟᱫᱚ ᱱᱚᱣᱟ ᱵᱟᱫ ᱠᱟᱛᱮ ᱦᱟᱜ ᱩᱛᱩᱴᱩᱛᱩ ᱫᱚ ᱚᱱᱠᱟ ᱜᱟᱱᱚᱜ ᱟ ᱥᱮ ᱵᱟᱝᱟ
ᱦᱮᱸ ᱩᱛᱩ ᱢᱟᱱᱮ ᱞᱮᱴᱚ ᱟᱹᱰᱤ ᱡᱳᱨ ᱜᱟᱱᱚᱜᱼᱟ ᱞᱮᱴᱚ ᱢᱟᱱᱮ ᱯᱷᱩᱴᱠᱟᱹ ᱨᱮᱱᱟᱜ ᱯᱷᱮᱢᱟᱥ ᱡᱩᱫᱤ ᱡᱚᱢᱟᱜ ᱵᱤᱱ ᱞᱟᱹᱭᱟ? ᱛᱟᱦᱚᱞᱮ ᱠᱷᱟᱱ ᱫᱚ ᱞᱮᱴᱚ ᱯᱩᱴ ᱯᱷᱩᱴᱠᱟᱹ ᱫᱚᱠᱚ ᱯᱷᱩᱴᱠᱟᱹ ᱫᱚᱠᱚ ᱩᱨᱩᱢᱚᱜ ᱠᱟᱱᱟ ᱡᱟ ᱠᱷᱟᱱ ᱡᱚᱢ ᱫᱤᱠ ᱛᱷᱮᱠᱮ ᱫᱚ? ᱞᱮᱴᱚ ᱨᱮ
ᱟᱪᱪᱷᱟ
ᱯᱩᱴᱠᱟ. ᱞᱮᱴᱚ
ᱟᱪᱪᱷᱟ
ᱡᱟᱦᱟᱸ ᱦᱚᱞᱚᱝ ᱟᱛᱮᱫ ᱦᱚᱞᱚᱝ ᱟᱛᱮᱜ ᱪᱟᱣᱞᱮ ᱦᱚᱞᱚᱝ ᱟᱛᱮᱜ ᱠᱚ ᱞᱮᱴᱚ ᱠᱚᱣᱟ ᱱᱟᱜᱠᱷᱟᱱ
ᱚ ᱦᱳ
ᱚᱱᱠᱟ ᱞᱮᱠᱟᱱᱟᱜ ᱠᱟᱛᱷᱟ ᱠᱟᱱᱟ᱾ ᱪᱚ ᱛᱟᱦᱚᱞᱮ ᱜᱚᱝᱠᱮ ᱛᱟᱦᱞᱮ ᱟᱯᱮ ᱥᱮᱫ ᱫᱚ ᱦᱮᱸ ᱢᱟ ᱞᱟᱹᱭᱵᱤᱱ
ᱟᱫᱚ ᱞᱟᱹᱭ ᱫᱟᱞᱤᱧ ᱦᱮᱜ ᱮ ᱦᱚᱞᱚᱝ ᱦᱚᱞᱚᱝ ᱦᱚᱸ ᱪᱮᱛᱟ ᱠᱟᱹᱴᱤᱡ ᱱᱟᱣᱟ ᱱᱟᱣᱟ ᱞᱤᱧ ᱟᱸᱡᱚᱢᱮᱫᱟ ᱟᱞᱮ ᱱᱚᱛᱮ ᱢᱟ ᱮ ᱮᱜ ᱵᱟᱡᱟᱨ ᱫᱤᱥᱚᱢ ᱦᱚᱜ ᱱᱚᱝᱠᱟ ᱫᱚ ᱵᱟᱹᱞᱤᱧ ᱟᱸᱡᱚᱢ ᱵᱟᱲᱟ ᱟᱠᱟᱜ ᱟ ᱟᱫᱚ ᱦᱚᱞᱚᱝ ᱫᱚ ᱟᱫᱚ ᱪᱮᱫ ᱞᱮᱠᱟ ᱪᱮᱫ ᱛᱤᱭᱩᱜᱼᱟ
ᱦᱚᱞᱚᱝ ᱫᱚ ᱦᱩᱭᱩᱜ ᱠᱟᱱᱟ ᱡᱟᱦᱟᱸ ᱫᱚᱠᱚ ᱞᱟᱹᱭᱫᱟ ᱜᱩᱲᱤ ᱫᱤᱠᱩ ᱛᱮ
ᱟᱪᱪᱷᱟ
ᱪᱟᱜ ᱪᱟᱣᱞᱮ ᱪᱟᱣᱞᱮ ᱡᱟᱦᱟᱸ ᱟᱫᱣᱟ ᱪᱟᱣᱞᱮ ᱡᱟᱦᱟᱸ ᱵᱚᱱ ᱞᱟᱹᱦᱩᱫᱟ ᱥᱮ
ᱦᱮᱸ ᱦᱮᱸ
ᱚᱱᱟᱜᱮ ᱟᱫᱚ ᱠᱚ ᱞᱟᱹᱭᱟ ᱦᱚᱞᱚᱝ ᱟᱞᱮ ᱥᱮᱫ ᱫᱚ
ᱟᱪᱪᱷᱟ ᱟᱪᱪᱷᱟ ᱟᱫᱚ ᱟᱞᱮ ᱥᱮᱫ ᱫᱚ ᱦᱮᱸ ᱜᱚᱝᱠᱮ ᱟᱫᱚ ᱟᱞᱮ ᱚᱱᱛᱮ ᱫᱚ ᱦᱚᱜ ᱚᱝᱠᱟ ᱮ ᱵᱩᱡᱷᱟᱹᱣ ᱜᱩᱲᱤ ᱜᱮᱠᱚ ᱞᱟ. ᱭᱟ ᱦᱟᱜᱼ ᱱᱚᱝᱠᱟ ᱠᱚ ᱢᱟᱱᱮ ᱟᱨᱚ ᱟᱭᱢᱟ ᱜᱟᱱ ᱧᱩᱛᱩᱢ ᱢᱮᱱᱟᱜᱼᱟ ᱛᱚ ᱮᱭ ᱡᱮᱱᱚ ᱦᱚᱞᱚᱝ ᱵᱟ‌ᱧ ᱞᱟᱹᱭ ᱤᱠᱷᱮᱱ ᱟᱫᱚ ᱵᱟᱞᱤᱧ ᱴᱷᱤᱠᱟᱹᱣ ᱫᱟᱲᱮᱭᱟᱜ ᱠᱟᱱᱟ ᱪᱮᱫ ᱡᱤᱱᱤᱥ ᱦᱚᱞᱚᱝ ᱚᱱᱟ ᱛᱮᱞᱤᱧ ᱠᱩᱞᱤ ᱠᱮᱫ ᱵᱤᱱᱟ ᱟᱨ ᱪᱮᱫ
ᱟᱪᱪᱷᱟ ᱟᱪᱪᱷᱟᱷᱟ ᱦᱮᱸ ᱚᱱᱟ ᱵᱟᱰᱟᱭ ᱞᱟᱹᱠᱛᱤ ᱠᱟᱱᱟ ᱥᱮ ᱟᱫᱚ ᱡᱚᱛᱚ ᱴᱚᱴᱷᱟ ᱠᱤᱭᱟᱹ ᱨᱚᱲ ᱠᱚᱫᱚ ᱵᱟᱝ ᱢᱤᱫ ᱛᱟᱵᱚᱱᱟ ᱥᱮ
ᱦᱮᱸ ᱦᱮᱸ ᱦᱮᱸ
ᱱᱟᱱᱟ ᱨᱚᱠᱚᱢ ᱴᱚᱴᱷᱟᱨᱮ ᱱᱟᱱᱟ ᱨᱚᱠᱚᱢ ᱵᱚᱱ ᱨᱚᱲᱟ
ᱦᱮᱸ
ᱚᱱᱠᱟ ᱞᱮᱠᱟᱱᱟᱜ ᱠᱟᱛᱷᱟ ᱠᱟᱱᱟ ᱟᱨᱠᱤ ᱟᱫᱚ ᱛᱟᱦᱞᱮ ᱟᱯᱮ ᱥᱮᱫ ᱫᱚ ᱚᱱᱠᱟ ᱯᱷᱩᱴᱠᱟᱹᱫᱚᱯᱮ ᱡᱚᱢ ᱵᱟᱲᱟ ᱟᱠᱟᱫ ᱠᱚᱣᱟ ᱥᱮ ᱵᱟᱯᱮ ᱡᱚᱢ ᱟᱠᱟᱫ
ᱟᱫᱚ ᱜᱚᱝᱠᱮ ᱟᱞᱮ ᱚᱱᱛᱮ ᱫᱚ ᱱᱚᱝᱠᱟ ᱫᱚ ᱵᱟᱭ ᱧᱟᱢᱚᱜᱼᱟ ᱟᱫᱚ ᱵᱟᱡᱟᱨ ᱠᱚᱨᱮ ᱡᱚᱠᱷᱚᱱ ᱠᱚ ᱤᱫᱤ ᱵᱟᱲᱟ ᱠᱚᱜᱮᱭᱟ
ᱟᱫᱚ ᱦᱚᱜ ᱚᱝᱠᱟ ᱡᱩᱫᱤ ᱱᱚᱝᱠᱟ ᱵᱟᱡᱟᱨ ᱪᱟᱞᱟᱣ ᱵᱟᱲᱟ ᱦᱩᱭ ᱠᱟᱱᱟ ᱟᱨ ᱚᱱᱟ ᱮᱭ ᱡᱮ ᱥᱚᱢᱚᱭ ᱨᱮᱠᱚ ᱟᱹᱜᱩ ᱠᱟᱜ ᱠᱚ ᱠᱷᱟᱱ ᱟᱫᱚ ᱚᱱᱠᱟ ᱟᱫᱚ ᱦᱟᱛᱟᱣ ᱵᱟᱲᱟ ᱦᱩᱭᱩᱜ ᱜᱮᱭᱟ ᱟᱨ ᱚᱱᱠᱟ ᱫᱚ ᱡᱚᱢ ᱵᱟᱲᱟ ᱫᱚ ᱟᱫᱚ ᱵᱟᱞᱮ ᱧᱟᱢ ᱠᱚᱜᱮᱭᱟ ᱛᱚ ᱵᱟᱡᱟᱨ ᱫᱤᱥᱚᱢ ᱫᱤᱥᱚᱢ ᱦᱚᱲ ᱛᱚ ᱛᱚ ᱚᱱᱠᱟ ᱫᱚ ᱡᱚᱢ ᱵᱟᱲᱟ ᱫᱚ ᱵᱟᱭ ᱦᱩᱭᱩᱜ ᱜᱮᱭᱟ ᱡᱚᱢ ᱢᱟᱱᱮ ᱟᱯᱮ ᱪᱮᱫ ᱞᱮᱠᱟ ᱵᱮᱯᱮ ᱨᱤᱫ ᱫᱟᱯᱮ ᱡᱮ ᱵᱤᱨ ᱥᱩᱨ ᱨᱮᱜᱮ ᱚᱲᱟᱜ ᱟᱨ ᱢᱳᱚᱴᱟ ᱢᱩᱴᱤ ᱪᱟᱞᱟᱣ ᱵᱟᱲᱟ ᱦᱩᱭᱩᱜ ᱜᱮᱭᱟ ᱵᱮᱥᱤᱨ ᱵᱷᱟᱜᱽ ᱥᱚᱢᱚᱭ ᱟᱹᱜᱩ ᱠᱟᱛᱮ ᱚᱱᱠᱟ ᱡᱟᱦᱟᱸ ᱞᱮᱠᱟ ᱵᱤᱱ ᱞᱟᱹᱭ ᱠᱮᱫᱼᱟ ᱵᱮᱥ ᱢᱚᱸᱡᱽ ᱜᱮ ᱡᱚᱢ ᱦᱩᱭᱩᱜ ᱜᱮᱭᱟ ᱱᱚᱝᱠᱟ ᱤᱭᱟᱹᱤ ᱠᱟᱛᱮᱜ ᱛᱮᱭᱟᱨ ᱠᱟᱛᱮᱜ ᱟᱞᱮ ᱚᱱᱛᱮ ᱫᱚ ᱠᱟᱫᱚ ᱵᱟᱭ ᱧᱟᱢᱚᱜ-ᱟ ᱛᱚ ᱡᱚᱢ ᱫᱚ ᱡᱚᱢ ᱦᱩᱭᱩᱜ ᱜᱮᱭᱟ ᱠᱤᱨᱤᱧ ᱠᱟᱛᱮᱫ ᱜᱮ ᱟᱫᱚ ᱵᱟᱭ ᱧᱟᱢ ᱞᱮᱠᱷᱟᱱ ᱡᱚᱢ ᱫᱚ ᱱᱩᱜ ᱠᱚᱫᱚ ᱵᱟᱭ ᱦᱩᱭᱩᱜ ᱜᱮᱭᱟ
ᱢᱟᱱᱮ ᱡᱚᱢ ᱫᱚᱯᱮ ᱡᱚᱢ ᱟᱠᱟᱫ ᱠᱚᱜᱮᱭᱟ ᱢᱟᱱᱮ ᱠᱚᱢ ᱯᱮ ᱡᱚᱢ ᱟᱠᱟᱫ ᱠᱚᱣᱟ ᱦᱮᱸ ᱵᱟᱝ ᱢᱟᱱᱮ ᱡᱟᱦᱟᱸᱛᱤᱥ ᱠᱚᱨᱮ ᱚᱱᱠᱟ ᱡᱩᱫᱤ ᱧᱟᱢ ᱮᱱ ᱠᱷᱟᱱᱮ ᱠᱚ ᱡᱚᱢ ᱦᱩᱭᱱᱟ ᱵᱟᱝᱠᱷᱟᱱ ᱫᱚ ᱵᱟᱝ ᱦᱚᱸ ᱦᱩᱭᱱᱟ ᱟᱫᱚ ᱜᱚ ᱟᱫᱚ ᱜᱚᱝᱠᱮ ᱛᱟᱦᱚᱞᱮ ᱪᱮᱫ ᱞᱮᱠᱟ ᱠᱟᱛᱮ ᱯᱮ ᱡᱚᱢ ᱟᱠᱟᱫ ᱠᱚᱛᱮ ᱩᱱᱠᱩ ᱫᱚ?
ᱟᱫᱚᱻ ᱟᱹᱞᱤᱧ ᱢᱟ ᱱᱤᱛᱚᱜ ᱵᱟᱹᱞᱤᱧ ᱞᱟᱭ ᱫᱟᱲᱮᱭᱟᱜ ᱠᱟᱱᱟ ᱫᱮ ᱚᱲᱟᱜ ᱨᱮᱜᱠᱚ ᱤᱥᱤᱱ ᱟᱠᱟᱜᱼᱟ ᱟᱹᱞᱤᱧ ᱫᱚ ᱡᱚᱢ ᱜᱮᱞᱤᱧ ᱡᱚᱢᱟ ᱵᱟ ᱟᱫᱚ ᱤᱥᱤᱱ ᱴᱤᱥᱤᱱ ᱫᱚ ᱟᱫᱚ ᱚᱱᱠᱟ ᱫᱚ ᱵᱟᱭ ᱦᱩᱭᱩᱜ-ᱟ ᱛᱚ᱾ ᱟᱫᱚ ᱚᱱᱠᱟ ᱫᱚ ᱤᱥᱤᱱ ᱨᱮᱱᱟᱜ ᱯᱨᱚᱥᱮᱥ ᱫᱚ ᱟᱫᱚ ᱵᱟᱹᱞᱤᱧ ᱞᱟᱹᱭ ᱫᱟᱲᱮᱭᱟᱜ ᱠᱟᱱᱟ᱾
ᱟᱪᱪᱷᱟ ᱟᱪᱪᱷᱟ ᱟᱫᱚ ᱢᱟᱱᱮ ᱩᱛᱩ ᱠᱟᱛᱮ ᱥᱮ ᱥᱚᱲᱮ ᱠᱟᱛᱮᱜ ᱚᱠᱟᱞᱮᱠᱟ ᱚᱱᱟ?
ᱩᱛᱩ ᱫᱤᱥᱟᱹᱭ ᱫᱟᱞᱤᱧ ᱩᱛᱩ ᱠᱟᱛᱮᱫ ᱜᱮᱞᱮ ᱡᱚᱢ ᱟᱠᱟᱜ ᱜᱮᱭᱟ
ᱟᱪᱪᱷᱟ ᱟᱪᱪᱷᱟ ᱡᱟᱭᱦᱳᱠ ᱟᱹᱰᱤ ᱢᱚᱸᱡᱽ ᱠᱟᱛᱷᱟ ᱱᱚᱣᱟ ᱡᱚᱢ ᱟᱠᱟᱫ ᱠᱚᱣᱟ ᱵᱤᱱ ᱚᱱᱟᱜᱮ ᱟᱹᱰᱤ ᱢᱟᱨᱟᱝ ᱠᱟᱛᱷᱟ ᱡᱮ ᱵᱟᱠᱚ ᱧᱟᱢᱚᱜ ᱨᱮᱦᱚᱸ ᱵᱤᱱ ᱡᱚᱢ ᱟᱠᱟᱫ ᱠᱚᱣᱟ ᱱᱚᱣᱟ ᱟᱹᱰᱤ ᱢᱟᱨᱟᱝ ᱠᱟᱛᱷᱟ ᱠᱟᱱᱟ
ᱦᱮᱸ
ᱦᱮᱸ ᱥᱮ ᱵᱟᱝ ᱟᱫᱚ ᱚᱱᱟ ᱢᱟ ᱟᱹᱰᱤ ᱱᱟᱯᱟᱭ ᱠᱟᱛᱷᱟ ᱛᱚ ᱡᱟᱦᱟᱸ ᱛᱤᱥᱚᱜ ᱦᱤᱡᱩᱜ ᱟᱹᱵᱤᱱ ᱢᱚᱴᱟᱢᱩᱴᱤ ᱯᱩᱴᱠᱟᱹ ᱥᱳᱚᱲᱮ ᱫᱚᱞᱤᱧ ᱡᱚᱢ ᱦᱚᱪᱚ ᱵᱤᱱ ᱢᱚᱴᱟ ᱢᱩᱴᱤ ᱯᱩᱴᱠᱟ. ᱥᱳᱲᱮ ᱫᱚᱤᱧ ᱡᱚᱢ ᱦᱚᱪᱚ ᱵᱤᱱᱟᱹ ᱮᱱᱠᱷᱟᱱ ᱱᱚᱣᱟ ᱚᱠᱛᱚ ᱨᱮ ᱦᱤᱡᱩᱜ ᱦᱩᱭᱩᱜ ᱛᱟᱹᱵᱤᱱᱟ ᱮᱸᱰᱮᱠᱷᱟᱱ ᱫᱚ ᱠᱷᱟᱱ ᱵᱤᱱ ᱡᱚᱢ ᱠᱚᱣᱟ᱾
ᱟᱪᱪᱷᱟ ᱫᱤᱠᱷᱤ ᱚᱱᱠᱟ ᱡᱩᱫᱤ ᱚᱱᱠᱟ ᱥᱚᱢᱚᱭ ᱧᱟᱢᱚᱜᱼᱟ ᱚᱱᱠᱟ ᱛᱟᱦᱚᱞᱮ ᱚᱱᱠᱟ ᱢᱤᱫ ᱫᱷᱟᱣ ᱟᱵᱤᱱ ᱥᱟᱣ ᱜᱟᱯᱟᱞᱢᱟᱨᱟᱣ ᱠᱟᱛᱮᱜ ᱚᱱᱠᱟ ᱪᱟᱞᱟᱣ ᱦᱩᱭᱩᱜᱼᱟ ᱛᱟᱦᱚᱞᱮ ᱪᱮᱞᱮᱠᱟ ᱛᱮᱭᱟᱨᱟᱵᱤᱱ ᱛᱟᱦᱞᱮ ᱟᱵᱤᱱᱟᱜ ᱛᱤᱛᱮ ᱱᱚᱝᱠᱟ ᱡᱚᱢ ᱵᱟᱲᱟ ᱦᱩᱭᱩᱜ ᱟ ᱛᱟᱦᱚᱞᱮ
ᱟᱪᱪᱷᱟ ᱟᱪᱪᱷᱟ ᱦᱳᱭ ᱦᱳᱭ ᱟᱨ ᱯᱩᱴᱠᱟᱹ ᱠᱚᱦᱚᱸ ᱛᱟᱲᱟᱣ ᱠᱚᱞᱤᱧ ᱤᱫᱤ ᱵᱤᱱᱟ ᱯᱩᱴᱠᱟᱹ ᱠᱚ ᱚᱠᱟ ᱞᱮᱠᱟ ᱠᱚ ᱧᱮᱞᱚᱜᱼᱟ ᱦᱮᱸ ᱥᱮ ᱧᱮᱞ ᱠᱚᱣᱟ ᱵᱤᱱ ᱦᱮᱸ ᱥᱮ ᱱᱚᱝᱠᱟ ᱞᱮᱠᱟᱱᱟᱜ ᱠᱟᱛᱷᱟ ᱠᱚᱦᱚᱸ ᱮᱠᱷᱟᱱ ᱢᱮᱱᱟᱜ ᱟᱠᱟᱫᱟ ᱦᱮᱸ ᱥᱮ
ᱦᱮᱸ ᱦᱮᱸ ᱦᱮᱸ
ᱛᱚ ᱱᱚᱝᱠᱟ ᱞᱮᱠᱟ ᱜᱮ ᱟᱨᱠᱤ ᱡᱟᱦᱟᱸ ᱛᱤᱥᱚᱜ ᱯᱩᱴᱠᱟᱹ ᱥᱚᱲᱮ ᱠᱚ ᱦᱮᱸᱥᱮ ᱡᱚᱢ ᱠᱚ ᱞᱮ ᱠᱚ ᱦᱮᱸ ᱥᱮ ᱟᱨ ᱯᱩᱴ ᱠᱟᱹᱜ ᱦᱟᱞᱟᱝ ᱠᱚ ᱪᱮᱫ ᱞᱮᱠᱟ ᱠᱚ ᱡᱟᱱᱟᱢᱚᱜ ᱠᱟᱱᱟ ᱱᱟᱜ ᱠᱷᱟᱱ ᱚᱱᱟ ᱠᱚ ᱟᱲᱟᱜ ᱠᱷᱟᱱ ᱮᱱᱠᱷᱟᱱ ᱡᱚᱢ ᱠᱟᱛᱮ ᱵᱤᱱ ᱵᱩᱡᱷᱟᱹᱣ ᱫᱟᱲᱮᱭᱟᱜᱼᱟ ᱦᱮᱸ ᱥᱮ᱾
ᱦᱮᱸ ᱦᱮᱸ ᱦᱮᱸ
ᱟᱪᱪᱷᱟ ᱴᱷᱤᱠ ᱜᱮᱭᱟ ᱛᱟᱞᱦᱮ ᱜᱚᱢᱠᱮ ᱱᱤᱝᱠᱟᱹ ᱜᱮ ᱛᱟᱞᱦᱮ ᱚᱠᱛᱚ ᱢᱟ ᱟᱹᱰᱤ ᱜᱟᱱ ᱜᱮ ᱦᱩᱭᱮᱱ ᱜᱮᱭᱟ ᱦᱮᱸ ᱵᱟᱝ? ᱛᱚ ᱟᱫᱚ ᱚᱱᱟᱜᱮ ᱟᱨᱠᱤ ᱱᱤᱝᱠᱟᱹᱜᱮ ᱛᱟᱞᱦᱮ ᱢᱟ ᱢᱩᱪᱟᱹᱫ ᱨᱮ ᱟᱨ ᱢᱤᱫ ᱫᱷᱟᱣ ᱡᱚᱦᱟᱨ
ᱡᱚᱦᱟᱨ ᱡᱚᱦᱟᱨ ᱡᱚᱦᱟᱨ
ᱦᱮᱸ ᱢᱟ ᱛᱟᱦᱚᱞᱮ